ᱦᱮᱸ ᱜᱚᱝᱠᱮ ᱡᱟᱹᱯᱤᱫ ᱮᱵᱷᱮᱱ ᱜᱮᱞᱤᱧ ᱫᱤᱥᱟᱹ ᱠᱮᱫ ᱵᱤᱱᱟ ᱦᱮᱸ ᱦᱮᱸ ᱟᱹᱰᱤ ᱜᱟᱱ ᱧᱤᱫᱟᱹ ᱦᱚᱸ ᱧᱤᱫᱟᱹ ᱠᱟᱱᱟ ᱥᱟᱹᱜᱩᱱ ᱧᱤᱫᱟᱹ
ᱦᱮᱸ ᱦᱮᱸ ᱜᱚᱝᱠᱮ ᱥᱟᱹᱜᱩᱱ ᱧᱤᱫᱟᱹ ᱮᱠᱫᱚᱢ
ᱛᱟᱦᱚᱞᱮ ᱵᱤᱱ ᱡᱟᱹᱯᱤᱫ ᱵᱟᱲᱟ ᱟᱠᱟᱫ ᱛᱟᱦᱮᱱᱟ ᱥᱮ ᱵᱟᱝ?
ᱦᱮᱸ ᱜᱚᱝᱠᱮ ᱱᱚᱜᱼᱚᱭ ᱟᱞᱤᱧ ᱦᱚᱸ ᱡᱟᱯᱤᱫ ᱡᱟᱯᱤᱫ ᱛᱮ ᱠᱩᱠᱢᱩ ᱞᱤᱧ ᱧᱮᱞᱮᱫ ᱛᱟᱦᱮᱸᱫ ᱟᱪᱠᱟ ᱜᱮ ᱦᱟᱜ ᱞᱤᱧ ᱪᱚᱢᱠᱟᱣ ᱵᱮᱨᱮᱫ
ᱪᱮᱫ ᱵᱮᱱ ᱠᱩᱠᱢᱩᱭᱮᱫ ᱛᱟᱦᱮᱱ ᱛᱮ?
ᱟᱫᱚ ᱜᱚᱝᱠᱮ ᱟᱹᱞᱤᱧ ᱫᱚ ᱢᱟᱱᱮ ᱠᱷᱮᱞᱳᱜ ᱟᱹᱞᱤᱧ ᱛᱚ
ᱚᱻ
ᱟᱫᱚ ᱛᱟᱦᱚᱞᱮ ᱠᱷᱟᱱ ᱫᱚ ᱚᱱᱟ ᱠᱷᱮᱞᱳᱰ ᱠᱚᱨᱮᱱᱟᱜ ᱜᱮ ᱦᱟᱜ ᱠᱩᱠᱢᱩ ᱞᱤᱧ ᱧᱮᱞᱮᱫ ᱛᱟᱦᱮᱸᱜ ᱠᱷᱮᱞᱳᱜ ᱞᱟᱜᱤᱜ
ᱦᱩᱸ ᱦᱮᱸ ᱦᱮᱸ
ᱦᱚᱜᱼᱱᱟ ᱠᱚᱜᱮ ᱦᱟᱸᱜ ᱞᱤᱧ ᱠᱩᱠᱩ ᱵᱟᱲᱟᱭ ᱛᱟᱦᱮᱸᱫ ᱟᱫᱚ ᱚᱰᱮ ᱦᱟᱸᱜ ᱠᱷᱮᱞᱳᱜ ᱠᱷᱮᱞᱳᱜ ᱛᱟᱦᱮᱫ ᱠᱩᱠᱢᱩ ᱡᱟᱦᱟ ᱞᱤᱧ ᱧᱮᱞ ᱫᱟ, ᱡᱚᱠᱷᱚᱱ ᱦᱟᱜ ᱟᱞᱮ ᱫᱚ ᱢᱟᱱᱮ ᱢᱩᱪᱟᱹᱫ ᱠᱷᱮᱞ ᱦᱟᱸᱜ ᱡᱮᱠᱷᱚᱱ ᱞᱮ ᱠᱷᱮᱞ ᱫᱚ ᱡᱟᱦᱟ ᱠᱚᱫᱚ ᱵᱚᱱ ᱯᱟᱭᱱᱟᱞᱠᱷᱮᱞ ᱩᱱ ᱡᱚᱠᱷᱚᱱ ᱦᱮᱸ ᱟᱫᱚ ᱩᱱ ᱡᱚᱠᱷᱚᱱ ᱫᱚ ᱦᱟᱸ ᱠᱟᱹᱴᱤᱡ ᱠᱷᱮᱞ ᱠᱷᱮᱞ ᱛᱮ ᱠᱟᱹᱴᱤᱡ ᱡᱷᱟᱢᱮᱞᱟ ᱠᱟᱹᱴᱤᱡ ᱥᱤᱨᱡᱟᱹᱣ ᱜᱚᱫ ᱮᱱᱟ
ᱦᱮᱸ ᱦᱮᱸ᱾
ᱟᱫᱚ ᱠᱩᱠᱢᱩ ᱛᱮᱜᱮ ᱚᱸᱱᱟ ᱜᱮ ᱦᱟᱜ ᱞᱮ ᱡᱷᱟᱢᱮᱞᱟ ᱜᱚᱫᱚᱜ ᱠᱟᱱ ᱛᱟᱦᱮᱸᱫ᱾ ᱦᱮᱸ ᱟᱫᱚ ᱚᱱᱟ ᱠᱩᱠᱢᱩ ᱠᱩᱠᱢᱩ ᱛᱮᱜᱮᱞᱤᱧ ᱵᱮᱨᱮᱫ ᱮᱱᱟ ᱟᱹᱞᱤᱧ ᱫᱚ᱾
ᱦᱩᱸᱜ ᱩᱸ ᱟᱫᱚ ᱯᱟᱞᱮ ᱴᱷᱮᱸᱜᱟ ᱠᱚᱢ ᱥᱟᱵ ᱞᱮᱫ ᱜᱚᱝᱠᱮ?
ᱵᱟᱝ ᱟ ᱜᱚᱝᱠᱮ ᱟᱫᱚ ᱠᱷᱮᱞᱳᱜ ᱰᱟᱹᱦᱤ ᱨᱮᱫᱚ ᱚᱠᱟᱨᱮᱢ ᱧᱟᱢᱟ᱾
ᱦᱮᱸ ᱜᱚᱝᱠᱮ ᱱᱚᱣᱟ᱾ ᱠᱷᱮᱞ ᱨᱮᱱᱟᱜ ᱠᱟᱛᱷᱟ ᱜᱮ ᱦᱮᱸ ᱟᱨ ᱢᱤᱫᱴᱮᱱ ᱫᱟᱞᱤᱧ ᱠᱩᱞᱤᱭᱮᱜ ᱢᱮᱭᱟ ᱦᱮᱸ᱾ ᱱᱚᱣᱟ ᱞᱟᱸᱫᱟ ᱠᱟᱛᱷᱟ ᱠᱟᱱ ᱜᱮᱭᱟ ᱦᱮᱸ᱾
ᱛᱟᱦᱟ ᱞᱟᱹᱭ ᱵᱮᱱ ᱜᱚᱝᱠᱮ᱾
ᱦᱮᱸ ᱛᱟᱯᱚᱨ ᱠᱷᱮᱞ ᱥᱮᱫ ᱤᱧ ᱠᱩᱞᱤ ᱢᱮᱭᱟ ᱦᱟᱸᱜ ᱦᱮᱸ᱾ ᱛᱚᱵᱮ ᱜᱚᱝᱠᱮ ᱟᱹᱵᱤᱱ ᱫᱚ ᱠᱩᱠᱢᱩ ᱠᱚᱛᱮ ᱵᱟᱛᱷᱨᱩᱢ ᱠᱚᱵᱮᱱ ᱪᱟᱞᱟᱣ ᱵᱟᱲᱟᱣ ᱠᱟᱱᱟ ᱥᱮ ᱵᱟᱝ?
ᱦᱮᱸ ᱜᱚᱝᱠᱮ ᱪᱟᱞᱟᱜ ᱚᱱᱟ ᱫᱚ ᱠᱟᱹᱴᱤᱡ ᱧᱚᱜ ᱨᱮ ᱜᱚᱝᱠᱮ ᱦᱮᱸᱥᱮ᱾ᱦᱮᱸ ᱠᱩᱠ ᱠᱩ ᱛᱮ ᱦᱟᱸᱜ ᱱᱚᱝᱠᱟ ᱧᱮᱞ ᱟᱹᱞᱤᱧ ᱡᱮ ᱟᱹᱞᱤᱧ ᱫᱚ ᱵᱟᱨᱦᱮ ᱦᱟᱸᱜ ᱞᱤᱧ ᱪᱟᱞᱟᱣ ᱠᱟᱱᱟ ᱨᱟᱪᱟ ᱥᱮ ᱡᱚᱝ ᱟᱨ ᱦᱟᱸᱜ ᱞᱤᱧ ᱧᱮᱞᱟ ᱡᱚᱠᱷᱚᱱ ᱦᱟᱸᱜ ᱞᱤᱧ ᱨᱟᱪᱟ ᱥᱮᱫᱟ ᱩᱱ ᱫᱚ ᱟᱵᱚ ᱟᱪᱠᱟ ᱜᱮ ᱞᱚᱞᱚ ᱜᱮ ᱦᱟᱸᱜ ᱞᱤᱧ ᱵᱩᱡᱟ ᱦᱮᱸᱥᱮ ᱟᱫᱚ ᱞᱚᱞᱚ ᱜᱮ ᱦᱟᱸᱜ ᱞᱚᱞᱚ ᱜᱮ ᱦᱟᱸᱜ ᱵᱩᱡᱟ ᱡᱮ ᱱᱤᱛᱚᱜ ᱫᱚ ᱦᱟᱸᱜ ᱚᱫᱟᱭᱮᱱᱟ ᱵᱤᱪᱷ ᱟᱫᱚ ᱩᱱ ᱦᱚᱸ ᱵᱟᱹᱞᱤᱧ ᱟᱴᱚᱠ ᱫᱟᱲᱮᱭᱟᱜᱼᱟ᱾ ᱟᱫᱚ ᱱᱚᱝᱠᱟ ᱠᱟᱛᱮ ᱜᱮ ᱦᱟᱸᱜ ᱠᱟᱹᱴᱱᱟ ᱠᱟ. ᱴᱤᱡ ᱱᱚᱣᱟ ᱫᱚ ᱠᱟᱹᱴᱤᱡ ᱨᱮ ᱜᱚᱝᱠᱮ ᱟᱨ ᱪᱮᱫ
ᱦᱮᱸ ᱦᱮᱸ ᱦᱮᱸ ᱢᱟᱱᱮ ᱚᱱᱟ ᱫᱚ ᱡᱷᱚᱛᱚ ᱦᱚᱲᱟᱜ ᱨᱮᱜᱮ ᱦᱳᱭ ᱠᱟᱱᱟ ᱦᱮᱸ ᱵᱟᱝ ᱜᱚᱝ᱾ ᱠᱮ ᱟᱵᱤᱱᱟᱜ ᱨᱮᱦᱚᱸ ᱟᱹᱞᱤᱧᱟᱜ ᱨᱮᱦᱚᱸ ᱦᱳᱭ᱾
ᱦᱮᱸ ᱦᱮᱸ ᱾ᱟᱫᱚ ᱜᱚᱝᱠᱮ ᱡᱚᱠᱷᱚᱱ ᱠᱷᱮᱞᱳᱜ ᱨᱮᱱᱟᱜ ᱠᱟᱛᱷᱟ ᱞᱟᱹᱭ ᱦᱩᱭᱩᱜ
ᱦᱮᱸ ᱦᱮᱸ᱾
ᱛᱟᱦᱞᱮ ᱜᱚᱝᱠᱮ ᱟᱵᱮᱱ ᱫᱚ ᱵᱚᱞ ᱠᱚᱫᱚ ᱵᱮᱱ ᱠᱷᱮᱞᱳᱜ ᱜᱮᱭᱟ ᱥᱮ ᱵᱟᱝ?
ᱦᱮᱸ ᱵᱚᱞ ᱠᱷᱮᱞ ᱫᱚ ᱫᱚᱢᱮ ᱜᱮᱞᱤᱧ ᱠᱩᱥᱤᱭᱟᱜ ᱜᱮᱭᱟ᱾
ᱟᱪᱪᱷᱟ ᱟᱪᱪᱷᱟ ᱟᱪᱪᱷᱟ᱾
ᱵᱚᱞ ᱠᱷᱮᱞ ᱡᱩᱫᱤ ᱧᱟᱢᱮᱱ ᱡᱟᱦᱟᱸ ᱛᱤᱥ ᱡᱩᱫᱤ ᱵᱚᱞ ᱠᱷᱮᱞ ᱵᱟᱹᱜᱤ ᱠᱚ ᱢᱮᱛᱟ ᱞᱤᱧᱟ
ᱦᱮᱸ᱾
ᱫᱚ ᱚᱱᱟ ᱫᱚ ᱢᱚᱱᱮ ᱨᱮ ᱟᱹᱰᱤ ᱱᱮᱛᱟᱨ ᱦᱚᱸᱠᱚ ᱢᱮᱛᱟᱞᱤᱧ ᱜᱮᱭᱟ ᱠᱷᱮᱞ ᱠᱚᱫᱚ ᱟᱞᱚᱢ ᱪᱟᱞᱟᱜᱼᱟ᱾ ᱦᱟᱱ ᱠᱟᱣᱟ ᱱᱟᱝᱠᱟ ᱵᱟᱡᱟᱣᱟ ᱵᱚᱦᱩ ᱠᱤᱪᱷᱩ ᱟᱫᱚ ᱟᱫᱚ ᱵᱟᱡᱟᱣ ᱟᱫᱚ ᱠᱤ ᱵᱟᱝ ᱵᱟᱡᱟᱣᱼᱟ ᱟᱫᱚ ᱚᱱᱟ ᱠᱷᱟᱹᱛᱤᱨ ᱛᱮ ᱠᱷᱮᱞ ᱮᱢ ᱵᱟᱹᱜᱤᱭᱟ ᱟᱫᱚ ᱚᱱᱟ ᱠᱷᱟᱹᱛᱤᱨ ᱛᱮ ᱤᱧ ᱫᱚ ᱵᱟᱹᱜᱤ ᱠᱟᱛᱷᱟ ᱠᱚ ᱢᱮᱱ ᱞᱮᱠᱷᱟᱱ ᱢᱚᱱᱮᱨᱮ ᱟᱹᱰᱤ ᱠᱚᱥᱴᱚᱧ ᱵᱩᱡᱷᱟᱹᱣᱟ᱾
ᱟᱪᱪᱷᱟ ᱟᱪᱪᱷᱟ ᱟᱞᱚᱠᱚ ᱜᱚᱝᱠᱮ ᱟᱹᱞᱤᱧ ᱦᱚᱸ ᱠᱷᱮᱞ ᱢᱟ ᱫᱚᱢᱮ ᱜᱮᱞᱤᱧ ᱠᱩᱥᱤᱭᱟᱜ ᱛᱟᱦᱮᱸᱫ᱾ ᱦᱮᱸ ᱥᱮ, ᱦᱩᱸ ᱛᱟᱯᱚᱨᱮ ᱟᱫᱚ ᱠᱷᱮᱞ ᱦᱚᱞᱤᱧ ᱠᱷᱮᱞ ᱵᱟᱲᱟᱭᱮᱫ ᱛᱟᱦᱮᱸᱫ ᱜᱮ ᱟᱹᱞᱤᱧ ᱛᱚ ᱩᱰᱤ ᱠᱷᱟᱥ ᱞᱤᱧ ᱠᱷᱮᱞ ᱛᱟᱸᱦᱮᱫ ᱟᱨ ᱪᱮᱫ ᱦᱮᱸ ᱦᱮᱸ᱾
ᱥᱟᱭᱤᱴ ᱨᱮ?
ᱦᱮᱸ ᱜᱚᱝᱠᱮ ᱟᱹᱞᱤᱧ ᱫᱚ ᱥᱟᱭᱤᱴ ᱨᱮᱞᱤᱧ ᱠᱷᱮᱞᱮᱫ ᱛᱟᱦᱮᱸ ᱡᱚᱡᱚᱢ ᱡᱚᱡᱚᱢ ᱫᱷᱟᱨᱮ ᱾
ᱟᱸ ᱡᱚᱡᱚᱢ ᱫᱷᱟᱨᱮ᱾
ᱦᱮᱸ ᱦᱮᱸ ᱟᱫᱚ ᱚᱱᱠᱟᱜᱮ ᱠᱷᱮᱞ ᱫᱚ ᱴᱷᱤᱠ ᱜᱮ ᱦᱟᱸᱜ ᱞᱤᱧ ᱪᱟᱞᱟᱣ ᱵᱟᱲᱟᱜ ᱠᱟᱱ ᱛᱟᱦᱮᱸ ᱛᱟᱨᱯᱚᱨᱮ ᱦᱮᱸ ᱱᱚᱝᱠᱟ ᱜᱮ ᱵᱩᱡ ᱫᱟᱵᱮᱱ ᱛᱚ ᱱᱚᱣᱟ ᱟᱵᱚ ᱢᱟᱹᱱᱢᱤ ᱡᱤᱭᱚᱱ ᱨᱮᱫᱚ᱾ ᱛᱤᱨᱮ ᱪᱮᱫ ᱜᱷᱚᱴᱟᱣ ᱜᱚᱫᱚᱜ ᱚᱠᱚᱭ ᱦᱚᱸ ᱵᱟᱵᱚᱱ ᱵᱟᱲᱟᱭᱟ᱾
ᱦᱮᱸ ᱜᱚᱢᱠᱮ ᱦᱮᱸᱜ ᱮ᱾
ᱦᱮᱸ ᱛᱟᱯᱚᱨᱮ ᱢᱤᱫᱴᱮᱱ ᱱᱚᱝᱠᱟ ᱜᱮ ᱢᱤᱫᱴᱮᱱ ᱟᱡᱟᱨ ᱧᱟᱢ ᱠᱮᱫ ᱞᱤᱧᱟᱹ᱾
ᱦᱩᱸ ᱟᱹᱰᱤ ᱢᱟᱨᱟᱝ ᱢᱟᱨᱟᱝ ᱟᱡᱟᱨ ᱥᱮ ᱪᱮᱫ ᱞᱮᱠ
ᱵᱟᱝ ᱜᱚᱢᱠᱮ ᱢᱟᱨᱟᱝ ᱦᱚᱸ ᱢᱟᱨᱟᱝ ᱜᱮᱭᱟ ᱞᱟᱹᱭ ᱞᱮᱠᱷᱟᱱ ᱟᱨ ᱵᱟᱝᱠᱷᱟᱱ ᱚᱱᱟ ᱫᱚ᱾ ᱵᱟᱝ ᱵᱩᱡ ᱵᱟᱲᱟᱜᱼᱟ ᱢᱟᱱᱮ ᱱᱤᱭᱚᱢ ᱠᱟᱹᱱᱩᱱ ᱨᱮ ᱛᱟᱸᱦᱮᱱ ᱠᱷᱟᱱ ᱫᱚ ᱴᱷᱤᱠ ᱜᱮᱭᱟ ᱟᱨ ᱵᱟᱝᱠᱷᱟᱱ ᱫᱚ ᱟᱨ ᱦᱚᱸ ᱚᱱᱠᱟᱜᱮ, ᱮᱸᱜ ᱵᱟᱲᱛᱤ ᱜᱚᱫᱚᱜᱼᱟ᱾
ᱦᱮᱸ ᱦᱮᱸ ᱦᱮᱸ᱾ ᱢᱟᱱᱮ ᱢᱟᱱᱮ ᱠᱷᱮᱞᱳᱜ ᱠᱷᱮᱞᱳᱜ ᱢᱟᱱᱮ ᱠᱷᱮᱞᱳᱜ ᱤᱫᱤ ᱠᱮᱛᱮᱜ ᱜᱮ,
ᱢᱟᱱᱮ ᱟᱹᱞᱤᱧ ᱫᱚ ᱢᱟᱱᱮ ᱯᱚᱨᱤᱥᱨᱚᱢ ᱠᱚ ᱦᱚᱸ ᱵᱟᱝ ᱥᱟᱦᱟᱣ ᱞᱤᱧᱟ ᱟᱨᱠᱤ, ᱦᱮᱸ ᱟᱫᱚ ᱩᱱ ᱡᱚᱠᱷᱚᱱ ᱢᱟᱱᱮ, ᱮ ᱠᱷᱮᱞ ᱫᱚ ᱦᱟᱸᱜ ᱞᱤᱧ ᱪᱟᱞᱟᱣ ᱵᱟᱲᱟᱜ ᱠᱟᱱ ᱛᱟᱦᱮᱸᱫ ᱜᱮ ᱛᱟᱯᱚᱨᱮ ᱚᱱᱮ ᱚᱱᱠᱟ ᱟᱡᱟᱨ ᱠᱚ ᱦᱩᱭᱮᱱ ᱠᱷᱟᱱ ᱫᱚ ᱟᱫᱚ ᱚᱱᱟ ᱯᱚᱨᱮ ᱫᱚ ᱦᱟᱸᱜ ᱞᱤᱧ ᱵᱮᱥᱮᱱᱟ ᱢᱤᱫ ᱫᱷᱟᱣ ᱟᱫᱚ ᱵᱮᱥ ᱯᱚᱨᱮ ᱞᱤᱧ ᱛᱚᱵᱮ ᱠᱷᱮᱞ ᱪᱟᱞᱟᱜ ᱦᱩᱭᱩᱜᱼᱟ ᱟᱨ ᱚᱱᱠᱟ ᱞᱮᱠᱟ ᱠᱷᱮᱞ ᱞᱤᱧ ᱪᱟᱞᱟᱱᱟ᱾
ᱦᱩᱸ ᱦᱩᱸ᱾
ᱵᱟᱨᱥᱤᱧ ᱜᱟᱱ ᱠᱷᱮᱞ ᱞᱤᱧ ᱪᱟᱞᱟᱣᱱᱟ ᱟᱫᱚ ᱚᱱᱟ ᱯᱚᱨᱮᱞᱤᱧ ᱧᱮᱞ ᱫᱟ ᱚᱱᱟ ᱟᱢᱟᱨ, ᱟᱨᱚ ᱨᱩᱣᱟᱹᱲ ᱦᱤᱡᱩᱜ ᱠᱟᱱᱟ ᱦᱮᱸ ᱥᱮ᱾
ᱦᱮᱸ ᱜᱚᱝᱠᱮ ᱦᱮᱸ᱾
ᱛᱚ ᱩᱱᱠᱷᱚᱱᱱ ᱠᱚ ᱢᱮ ᱢᱮᱛᱟᱞᱤᱧ ᱠᱟᱱᱟ ᱡᱮ ᱢᱟ ᱦᱚᱲ ᱫᱚᱵᱚ ᱠᱷᱮᱞᱟ ᱦᱚᱲᱢᱚ ᱡᱤᱣᱤ ᱵᱮᱥ ᱫᱚᱦᱚᱭ ᱞᱟᱹᱜᱤᱫ᱾ ᱦᱮᱸ ᱢᱮᱱᱠᱷᱟᱱ ᱟᱹᱞᱤᱧ, ᱫᱚ ᱦᱟᱸᱜ ᱚᱱᱟ ᱯᱚᱨᱤᱥᱨᱚᱢ ᱠᱚ ᱦᱟᱸᱜ ᱥᱮ ᱚᱱᱟ ᱠᱚᱫᱚ ᱵᱟᱝ ᱥᱟᱦᱟᱣᱞᱤᱧᱟᱹ᱾ ᱚᱱᱠᱟ ᱠᱟᱹᱴᱤᱡ ᱦᱟᱸᱜ ᱵᱟᱹᱲᱛᱤ ᱞᱤᱧ ᱯᱚᱨᱤᱥᱨᱚᱢ ᱞᱮᱠᱷᱟᱱ ᱜᱮ ᱦᱟᱸᱜ ᱟᱹᱞᱤᱧ ᱫᱚ ᱚᱱᱮ ᱟᱨᱚ ᱦᱟᱸᱜ ᱚᱱᱮ ᱨᱩᱣᱟᱹ ᱫᱚ ᱦᱟᱸᱜ ᱟᱨᱚ ᱨᱩᱣᱟᱹᱲᱚᱜ ᱛᱟᱞᱤᱧ, ᱦᱮᱸ ᱚᱱᱠᱟ ᱢᱤᱫᱴᱟᱝ ᱵᱮᱯᱟᱨ ᱟᱫᱚ ᱚᱱᱠᱟ ᱠᱟᱛᱮ ᱛᱟᱦᱚᱞᱮ ᱠᱷᱟᱱ ᱫᱚ ᱠᱷᱮ ᱠᱷᱮᱞ ᱫᱚ ᱦᱟᱸᱜ ᱟᱫᱚ ᱱᱮᱛᱟᱨ ᱫᱚ ᱵᱟᱹᱞᱤᱧ ᱠᱷᱮᱞᱳᱜ ᱠᱟᱱᱟ ᱦᱮᱸ ᱟᱫᱚ, ᱥᱩᱫᱩ ᱥᱩᱫᱩ ᱜᱤᱛᱤᱡ ᱠᱟᱛᱮ ᱦᱚᱸ ᱚᱠᱟ ᱞᱮᱠᱟ ᱦᱚᱲᱢᱚ ᱡᱤᱣᱤ ᱠᱚ ᱵᱩᱡᱩᱜᱼᱟ᱾
ᱦᱩᱸ᱾
ᱠᱟᱹᱴᱤᱡ ᱡᱩᱫᱤ ᱦᱚᱲᱢᱚ ᱡᱤᱣᱤ ᱠᱚ ᱵᱟᱢ ᱛᱟᱲᱟᱢ ᱯᱷᱟᱨᱱᱟ ᱱᱟᱣᱟᱜᱼᱟ ᱛᱟᱦᱚᱞᱮ, ᱠᱷᱟᱱ ᱫᱚ ᱟᱹᱞᱤᱧ ᱫᱚ ᱱᱮᱛᱟᱨ ᱫᱚ ᱠᱷᱮᱞᱳᱜ ᱫᱚ ᱵᱟᱝ ᱠᱷᱮᱞᱳᱜ ᱨᱮᱫᱚ ᱠᱟᱹᱴᱤᱡ ᱵᱟᱹᱲᱛᱤ ᱜᱮ ᱦᱟᱸᱜ ᱯᱚᱨᱤᱥᱨᱚᱢ ᱞᱟᱜᱟᱜᱼᱟ᱾ ᱟᱫᱚ ᱚᱱᱟ ᱛᱮ ᱡᱟᱦᱟᱸ ᱛᱤᱥ ᱠᱚᱨᱮ ᱫᱚ ᱢᱟᱱᱮ ᱫᱤᱱ ᱫᱚ ᱚᱱᱟ ᱦᱚᱸ ᱵᱟᱝ ᱢᱟᱱᱮ ᱡᱟᱦᱟᱸ ᱛᱤᱥ ᱠᱚᱨᱮᱫ ᱮᱸᱜ ᱥᱮᱛᱟᱜ ᱵᱮᱲᱟ ᱦᱟᱸᱜ ᱵᱮᱨᱮᱫ ᱠᱟᱛᱮ ᱢᱟᱡᱷᱮ ᱢᱚᱫ ᱫᱷᱮ ᱚᱱᱮ ᱢᱚᱨᱱᱤᱝ ᱚᱣᱟᱠ ᱥᱮ ᱫᱟᱹᱲᱟᱜ ᱱᱟᱥᱮ ᱦᱩᱥ ᱥᱳᱞᱳ ᱨᱟᱱᱤᱝ, ᱚᱱᱟ ᱠᱚ ᱦᱟᱸᱜ ᱞᱤᱧ ᱠᱚᱨᱟᱣ ᱵᱟᱲᱟᱭ ᱜᱮᱭᱟ ᱦᱩᱸ᱾ ᱛᱚᱵᱮ ᱟᱵᱮᱱ ᱫᱚ ᱜᱚᱝᱠᱮ ᱠᱷᱮᱞᱳᱜ ᱜᱮᱭᱟᱵᱮᱱ ᱥᱮ? ᱥᱮ ᱵᱟᱝᱟ ᱟᱪᱪᱷᱟ ᱛᱚᱵᱮ ᱜᱚᱝᱠᱮ ᱟᱵᱮᱱ ᱫᱚ ᱚᱠᱟ ᱨᱮᱵᱮᱱ ᱠᱷᱮᱞᱳᱜᱼᱟ ᱚᱠᱟ ᱡᱟᱭᱜᱟ ᱨᱮ?
ᱟᱹᱞᱤᱧ ᱫᱚ ᱞᱟᱦᱟ ᱨᱮᱞᱤᱧ ᱠᱷᱮᱞᱳᱜᱼᱟ ᱡᱟᱦᱟᱸ ᱩᱭᱤᱝ
ᱟᱪᱪᱷᱟ ᱟᱪᱪᱷᱟ ᱟᱵᱮᱱ ᱫᱚ ᱚᱠᱟ ᱫᱷᱟᱨᱮ ᱵᱮᱱ ᱛᱟᱦᱮᱱᱟ? ᱟᱪᱪᱷᱟ ᱟᱪᱪᱷᱟ ᱛᱟᱦᱚᱞᱮ ᱜᱚᱝᱠᱮ, ᱜᱚᱢᱠᱮ ᱠᱷᱮᱞᱳᱜ ᱨᱮᱱᱟᱜ ᱠᱟᱛᱷᱟ ᱞᱟᱹᱭ ᱮᱱᱠᱷᱟᱱ ᱦᱮ ᱚᱱᱟ ᱠᱚᱨᱮ ᱫᱚ ᱛᱟᱞᱚᱞᱮ ᱠᱷᱮᱞᱳᱰ ᱦᱮᱯᱨᱟᱣ ᱠᱚᱫᱚ ᱠᱚ ᱫᱚᱦᱚᱭ ᱜᱮᱭᱟ ᱥᱮ ᱵᱟᱝᱟ᱾
ᱦᱮᱸ ᱟᱞᱮ ᱠᱚ ᱚᱱᱟ ᱠᱚᱨᱮ ᱫᱚ ᱱᱚᱜ-ᱚᱭ ᱛᱚ᱾ ᱯᱚᱱᱨᱚᱭ ᱟᱜᱚᱥᱴ ᱠᱷᱚᱱᱟᱜ ᱠᱷᱮᱞᱳᱜ ᱟᱠᱷᱲᱟ ᱢᱚᱛᱚ ᱮᱦᱚᱵᱚᱜ ᱠᱟᱱ ᱛᱟᱵᱚᱱᱟ᱾
ᱟᱪᱪᱷᱟ ᱟᱪᱪᱷᱟ ᱜᱚᱝᱠᱮ ᱟᱞᱮᱥᱮᱫ ᱦᱚᱸ ᱠᱷᱮᱞᱳᱜ ᱢᱟᱠᱚ᱾ ᱫᱚᱦᱚᱭ ᱜᱮᱭᱟ ᱟᱫᱚ ᱪᱮᱫ ᱵᱮᱱ ᱞᱟᱹᱭᱟ ᱱᱤᱛᱚᱜ ᱫᱚ ᱦᱟᱸᱜ ᱱᱤᱡᱮ ᱫᱚ ᱚᱱᱟ ᱠᱷᱮᱞᱳᱰ ᱠᱚ ᱧᱮᱞ ᱜᱮ ᱜᱟᱱᱚᱜ ᱠᱟᱱᱟ ᱟᱨ ᱮᱴᱟᱜᱟᱜ ᱫᱚ ᱦᱟᱸᱜ ᱵᱟᱝ ᱜᱟᱱᱚᱜ ᱠᱟᱱᱟ ᱥᱮᱼᱼ
ᱦᱮᱸ ᱟᱫᱚ ᱜᱚᱝᱠᱮ ᱥᱟᱹᱛ ᱠᱟᱛᱮᱜ ᱵᱟᱨᱦᱮ ᱨᱮ ᱫᱩᱲᱩᱵ ᱠᱚᱜ ᱫᱚ ᱜᱟᱱᱚᱜ ᱜᱮᱫᱚ᱾
ᱦᱮᱸ ᱜᱚᱢᱠᱮ ᱟᱫᱚ ᱚᱱᱠᱟ ᱢᱟ ᱦᱟᱸᱜ ᱞᱤᱧ ᱥᱟᱹᱛ ᱠᱟᱛᱮᱫ ᱞᱤᱧ ᱫᱩᱲᱩᱵ ᱠᱚᱜ ᱜᱮᱭᱟ ᱜᱚᱢᱠᱮ ᱦᱮᱸ ᱥᱮ ᱢᱮᱱᱠᱷᱟᱱᱼᱼ ᱱᱚᱜᱚᱭ ᱡᱮ ᱫᱤᱱ ᱦᱤᱞᱳᱜ ᱢᱟᱴᱷ ᱠᱚ ᱪᱟᱞᱟᱜ-ᱟ ᱱᱩᱠᱩ ᱥᱟᱶᱛᱮ ᱪᱟᱞᱟᱣ ᱠᱟᱛᱮᱜ ᱛᱚ ᱟᱨ ᱵᱟᱝᱞᱤᱧ ᱫᱩᱲᱩᱵ ᱫᱟᱲᱮᱭᱟᱜ-ᱟ ᱥᱮ
ᱦᱮᱸ ᱜᱚᱝᱠᱮ ᱦᱚᱸ ᱚᱱᱟ ᱦᱚᱸ, ᱦᱮᱸ
ᱠᱷᱮᱞᱳᱜ ᱠᱚ ᱪᱟᱞᱟᱜ-ᱟ ᱩᱱ ᱫᱚ ᱦᱟᱸᱜ ᱞᱤᱧ ᱪᱟᱞᱟᱜ ᱜᱮᱭᱟ ᱟᱹᱞᱤᱧ ᱦᱚᱸ ᱜᱚᱲᱚ ᱞᱮᱠᱟ ᱫᱚ ᱟᱨ ᱚᱱᱟ ᱤᱭᱟᱹ ᱨᱮ ᱦᱟᱸᱜ ᱞᱤᱧ ᱫᱩᱲᱩᱵ ᱠᱚᱜ ᱜᱮᱭᱟ ᱱᱚᱣᱟ ᱫᱚ ᱦᱮᱸ᱾
ᱦᱮᱸ ᱮᱠᱫᱚᱢ ᱦᱩᱸ᱾
ᱠᱟᱛᱷᱟ ᱠᱚᱜᱮ ᱦᱟᱸᱜ ᱟᱹᱰᱤ ᱦᱚᱲ ᱵᱟᱠᱚ ᱵᱟᱲᱟᱭ ᱟᱠᱟᱫᱟ ᱡᱮ ᱟᱹᱞᱤᱧ ᱫᱚᱞᱤᱧ ᱠᱟᱹᱴᱤᱡ ᱞᱤᱧ ᱟᱡᱟᱨ ᱧᱚᱜ ᱠᱟᱱᱟᱜ ᱚᱱᱟ ᱠᱚᱫᱚ ᱯᱚᱨᱤᱥᱨᱚᱢ ᱠᱚ ᱵᱟᱝ ᱥᱟᱦᱟᱭᱮᱫ ᱞᱤᱧᱟ᱾
ᱦᱮᱸ ᱦᱮᱸ
ᱦᱮᱸ ᱟᱫᱚ ᱠᱚ ᱞᱟᱹᱭᱟ ᱟᱪᱪᱷᱟ ᱠᱷᱮᱞᱢ ᱵᱟᱹᱜᱤᱭᱮᱫᱟ, ᱟᱹᱰᱤ ᱨᱚᱠᱚᱢ ᱠᱟᱛᱷᱟ ᱠᱚᱠᱚ ᱞᱟᱹᱭ ᱜᱮᱭᱟ ᱜᱚᱝᱠᱮ ᱦᱮᱸ ᱥᱮ ᱢᱟᱱᱮ ᱱᱚᱜ ᱫᱚ ᱮᱠᱚᱢ ᱥᱟᱹᱨᱤ ᱠᱟᱛᱷᱟ ᱞᱤᱧ ᱞᱟᱹᱭ ᱟᱵᱤᱱ ᱠᱟᱱᱟ ᱫᱚ ᱜᱚᱞᱯᱚ ᱜᱚᱞᱯᱷᱚ ᱛᱮ ᱦᱮᱸ ᱢᱮᱱᱠᱷᱟᱱ ᱟᱵᱚ ᱦᱚᱲᱢᱚ ᱡᱤᱣᱤ ᱨᱮ ᱛᱤᱨᱮ ᱪᱮᱫ ᱪᱤᱠᱟᱹ ᱜᱚᱫᱚᱜ ᱟ ᱥᱮ ᱜᱚᱝᱠᱮ ᱵᱟᱵᱚᱱ ᱵᱩᱡ
ᱵᱟᱵᱚᱱ ᱵᱟᱲᱟᱭᱟ ᱚᱱᱮ ᱞᱟᱹᱭ ᱟᱠᱟᱫ ᱠᱚ ᱦᱚᱭ ᱡᱤᱣᱤ ᱦᱟᱥᱟ ᱦᱚᱲᱢᱚ ᱵᱟᱝ᱾
ᱦᱮᱸ ᱜᱚᱝᱠᱮ ᱦᱮᱸ ᱛᱚ ᱱᱚᱜᱼᱱᱟ ᱢᱟᱱᱮ ᱦᱮᱸ ᱟᱨ ᱮᱢᱚᱱ ᱢᱤᱫᱴᱮᱱ ᱟᱡᱟᱨ ᱮ ᱧᱟᱢ ᱟᱠᱟᱫᱤᱧᱟᱹ ᱡᱟᱸᱦᱟᱸ ᱫᱚ ᱢᱟᱱᱮ ᱜᱚᱝᱠᱮ ᱪᱮᱛᱟᱱ ᱨᱮ ᱧᱮᱞ ᱠᱟᱛᱮᱫ ᱫᱚ ᱵᱟᱝ ᱦᱟᱜ ᱵᱮᱱ ᱵᱩᱡᱽ ᱫᱟᱲᱮᱭᱟᱞᱤᱧᱟ᱾
ᱦᱮᱸ ᱦᱮᱸ ᱦᱮᱸ᱾
ᱚᱱᱟ ᱠᱚᱫᱚ ᱦᱟᱸᱜ ᱢᱟᱱᱮ ᱵᱷᱤᱛᱤᱨ ᱨᱮᱱᱟᱜ ᱟᱡᱟᱨ ᱠᱚ ᱠᱟᱱᱟ ᱮᱠᱫᱚᱢ ᱦᱩᱸ ᱦᱩᱸ ᱡᱟᱦᱟᱸ ᱫᱚ ᱦᱟᱸᱜ ᱩᱱᱟ ᱦᱚᱲ ᱴᱷᱮᱱ ᱦᱚᱸ ᱞᱟᱹᱭ ᱵᱟᱲᱟ ᱵᱟᱝ ᱾ ᱜᱟᱱᱚᱜᱼᱟ ᱟᱫᱚ ᱪᱮᱠᱟᱵᱮᱱ ᱞᱟᱹᱭ ᱵᱟᱲᱟᱭᱟ ᱚᱱᱟ ᱠᱚᱫᱚ ᱵᱟᱠᱚ ᱞᱟᱹᱭ ᱵᱟᱲᱟᱭᱟ ᱛᱟᱸᱦᱮᱪᱚ ᱾ ᱱᱤᱡᱮ ᱞᱮᱠᱟ ᱜᱮ ᱨᱟᱱ ᱚᱱᱟᱛᱮ ᱱᱤᱛᱚᱜ ᱢᱟ ᱟᱹᱞᱤᱧ ᱥᱩᱢᱟᱱᱟᱫ ᱡᱟᱦᱟᱱᱟᱜ ᱨᱟᱱ ᱵᱟᱝ ᱡᱟᱦᱟᱱᱟᱜ ᱨᱟᱱ ᱦᱟᱸᱜ ᱡᱚᱢ ᱟᱠᱟᱜ ᱨᱮᱜᱮ ᱢᱮᱱᱟᱜ ᱟ ᱾
ᱦᱮᱸ ᱦᱮᱸ ᱦᱮᱸ ᱾ ᱢᱟᱱᱮ ᱟᱹᱰᱤ ᱫᱤ ᱟᱹᱰᱤ ᱫᱤᱱ ᱠᱷᱚᱱᱟᱜ ᱜᱮᱵᱮᱱ ᱡᱚᱢ ᱵᱟᱲᱟᱭᱮᱫ ᱾
ᱦᱮᱸ ᱜᱚᱝᱠᱮ ᱦᱩᱭᱮᱱ ᱛᱟᱞᱤᱧᱟ ᱯᱨᱟᱭ ᱱᱚᱜᱼᱚᱭ ᱦᱟᱸᱜ ᱯᱨᱟᱭ ᱟᱴ ᱱᱚ ᱢᱟᱥ ᱠᱷᱚᱱ ᱦᱚᱸ ᱵᱟᱝ ᱫᱚ ᱵᱟᱹᱲᱛᱤ ᱜᱚᱫᱚᱜ ᱠᱟᱱᱟ ᱾ ᱢᱟᱱᱮ ᱞᱟᱦᱟᱛᱮ ᱢᱤᱫ ᱫᱷᱟᱣ ᱞᱤᱧ ᱡᱚᱢ ᱞᱮᱫᱟ ᱚᱱᱟ ᱢᱮᱥᱟ ᱫᱚ ᱢᱟᱱᱮ ᱡᱟᱹᱱᱤᱡ ᱠᱷᱟᱱ ᱦᱩᱭᱱᱟ ᱜᱚᱢᱠᱮ ᱵᱟᱨ ᱥᱮᱨᱢᱟ ᱜᱟᱱ ᱾
ᱦᱮᱸ ᱚᱝᱠᱟ
ᱟᱨ ᱱᱚᱜᱼᱚᱭ ᱱᱤᱛᱚᱜ ᱦᱚᱸ ᱚᱱᱠᱟ ᱟᱲᱟ ᱪᱷᱟᱲᱟ ᱟᱲᱟ ᱪᱷᱟᱲᱟ ᱱᱚᱜᱼᱚᱭ ᱱᱤᱛᱚᱜ ᱦᱚᱸ ᱟᱫᱚᱞᱤᱧ ᱡᱚᱢᱮᱫ ᱜᱮᱭᱟ ᱦᱟᱸᱜ ᱾
ᱦᱮᱸ ᱦᱮᱸ ᱦᱮᱸ
ᱛᱟᱞᱮ ᱠᱷᱟᱱ ᱫᱚ ᱜᱚᱝᱠᱮ ᱟᱯᱮ ᱚᱱᱟ ᱠᱚᱨᱮᱱ ᱫᱚ ᱢᱟᱱᱮ ᱚᱱᱠᱟ ᱢᱟᱱᱮ ᱪᱮᱜᱠᱟ ᱠᱷᱮᱞ ᱫᱚ ᱞᱟᱹᱴᱩ ᱠᱷᱮᱞ ᱥᱮ ᱚᱱᱠᱟ ᱢᱟᱱᱮ ᱮᱢᱱᱤ ᱪᱷᱳᱴᱳ ᱠᱷᱟᱴᱚ?
ᱦᱮᱸ ᱞᱟᱹᱴᱩ ᱧᱚᱜ ᱜᱮ ᱠᱷᱮᱞ ᱠᱚᱫᱚ ᱦᱩᱭᱩᱜᱼᱟ ᱾
ᱟᱪᱪᱷᱟ ᱜᱚᱝᱠᱮ ᱟᱞᱮ ᱦᱚᱸ ᱚᱱᱠᱟ ᱟ ᱨᱮᱱᱟᱜ ᱠᱷᱮᱞ ᱞᱮ ᱫᱚᱦᱚᱭᱟ ᱨᱚᱦᱚᱭ ᱾ ᱜᱮᱭᱟ ᱠᱚ ᱢᱟᱱᱮ ᱛᱤᱱᱦᱟᱛ ᱾ ᱮ ᱪᱷᱚ ᱪᱷᱚ ᱞᱟᱠᱷ ᱴᱟᱠᱟ ᱫᱷᱟᱢᱟᱠᱟ ᱦᱟᱸᱜ ᱞᱮ ᱫᱚᱦᱚᱭ ᱜᱮᱭᱟ ᱟᱞᱮ ᱾
ᱦᱮᱸᱻ ᱚᱱᱠᱟᱱ ᱞᱟᱹᱴᱩ ᱞᱟᱹᱴᱩ ᱠᱷᱮᱞ ᱜᱮ ᱱᱮ ᱦᱚᱲ ᱦᱚᱸ ᱪᱟᱞᱟᱜ ᱦᱩᱭᱩᱜ-ᱟ᱾
ᱟᱪᱪᱷᱟ ᱟᱪᱪᱷᱟ ᱛᱟᱦᱚᱞᱮ ᱠᱷᱟᱱ ᱫᱚ ᱜᱚᱝᱠᱮ ᱟᱵᱮᱱ ᱫᱚ ᱦᱟᱸᱜ ᱵᱷᱟᱞᱮ ᱜᱮ ᱦᱟᱸᱜ ᱛᱚᱵᱮ ᱠᱷᱮᱞᱳᱰ ᱫᱚ ᱦᱟᱸᱜ ᱵᱚᱱ ᱵᱟᱲᱟᱭ ᱟᱠᱟᱫ ᱜᱮᱭᱟ ᱦᱮᱸ,
ᱛᱳᱜ ᱫᱚ ᱠᱟᱹᱴᱤᱡ ᱱᱮ ᱦᱚᱲ ᱦᱚᱸ ᱟᱹᱰᱤ ᱥᱮᱫᱟᱭ ᱠᱷᱚᱱᱟᱜ ᱠᱷᱮᱞ ᱠᱷᱮᱞ ᱛᱮ ᱠᱟᱹᱴᱤᱡ ᱵᱟᱹᱲᱤᱡ ᱦᱩᱭ ᱠᱟᱱᱟ ᱥᱮ,
ᱟᱪᱪᱷᱟ ᱟᱫᱚ ᱱᱤᱡᱮ ᱫᱚ ᱦᱟᱸᱜ ᱠᱷᱸᱮᱞᱳᱜ ᱠᱚᱫᱚ ᱩᱱᱟᱹᱜ ᱫᱚ ᱵᱟᱝ ᱠᱚ ᱵᱟᱝ ᱱᱤᱛ ᱫᱷᱟᱹᱵᱤᱡ ᱫᱚ ᱵᱟᱝ ᱪᱟᱞᱟᱣ ᱦᱩᱭ ᱠᱟᱱᱟ,
ᱦᱮᱸ ᱦᱮᱸ
ᱛᱚᱵᱮ ᱚᱱᱮ ᱚᱱᱟ ᱠᱚ ᱠᱷᱮᱞ ᱧᱮᱞ ᱨᱮᱭᱟᱜ ᱢᱮᱫᱴᱮᱱ ᱨᱟᱹᱥ ᱠᱟᱹ ᱧᱟᱢᱚᱜ-ᱟ ᱮᱭ ᱟᱨ ᱪᱮᱫ ᱦᱮᱸ ᱧᱮᱞ
ᱠᱷᱮᱞ ᱠᱷᱮᱞ ᱛᱮ ᱵᱟᱹᱲᱤᱡ ᱪᱟᱵᱟᱣ ᱠᱟᱱᱟ ᱠᱟ ᱴᱟ ᱠᱚ ᱦᱟᱱᱮ ᱜᱚᱱ ᱚᱠᱟᱨᱮ ᱜᱚᱱᱴᱷᱮ ᱦᱟᱥᱩᱣᱟ ᱚᱠᱟᱨᱮ
ᱦᱮᱸ ᱦᱮᱸ ᱚᱱᱟ ᱫᱚ ᱚᱱᱟ ᱫᱚ ᱟᱹᱰᱤ ᱥᱟᱹᱨᱤ ᱠᱟᱛᱷᱟ ᱛᱟ ᱵᱮᱱ ᱞᱟᱹᱭ ᱠᱟᱜ-ᱟ ᱜᱚᱝᱠᱮ ᱡᱟᱦᱟᱸᱭ ᱦᱟᱸᱜ ᱠᱷᱮᱞ ᱠᱷᱮᱞ ᱛᱮ ᱠᱷᱮᱞ ᱵᱮᱱ ᱵᱟᱹᱜᱤᱭᱟ ᱥᱮ
ᱦᱮᱸ
ᱦᱮᱸ ᱩᱱᱫᱚ ᱟᱫᱚ ᱦᱟᱸᱜ ᱢᱟᱱᱮ ᱦᱚᱲᱢᱚ ᱡᱤᱣᱤ ᱠᱚᱦᱚᱸ ᱵᱮᱥ ᱵᱟᱵᱮᱱ ᱵᱩᱡᱟ ᱧᱮᱞ ᱵᱮᱱ ᱦᱟᱸᱜ ᱟᱵᱮᱱ ᱡᱩᱫᱤ ᱠᱷᱮᱞ ᱵᱟᱵᱮᱱ ᱪᱟᱞᱟᱜ-ᱟ ᱟᱫᱚ ᱮᱢᱚᱱ ᱵᱮᱱ ᱵᱩᱡᱟ ᱵᱟᱝ ᱦᱚᱲᱢᱚ ᱠᱚ ᱮᱠᱫᱚᱢ ᱟᱹᱰᱤ ᱞᱟᱸᱜᱟ ᱜᱮ ᱮᱠᱫᱚᱢ ᱪᱮᱫ ᱞᱮᱠᱟ ᱪᱚᱝ᱾
ᱦᱮᱸ ᱜᱚᱝᱠᱮ ᱱᱚᱣᱟ ᱮᱠᱫᱚᱢ ᱥᱟᱹᱨᱤ ᱠᱟᱛᱷᱟ ᱵᱮᱱ ᱞᱟᱹᱭ ᱨᱟᱠᱟᱵ ᱠᱮᱫᱟ ᱟᱹᱞᱤᱧ ᱱᱚᱜ ᱚᱭ ᱠᱤᱪᱷᱩ ᱫᱤᱱ ᱱᱟᱜ ᱵᱟᱨ ᱵᱟᱨ ᱫᱤᱱ ᱚᱱᱮ ᱠᱟᱹᱢᱤ ᱞᱟᱸᱜᱟ ᱛᱮ ᱵᱟᱨ ᱫᱤᱱ ᱵᱟᱞᱤᱧ ᱪᱟᱞᱟᱣ ᱞᱮᱱᱟ ᱟᱫᱚ ᱧᱤᱫᱟᱹ ᱡᱟᱹᱯᱤᱫ ᱵᱟᱭ ᱦᱟᱹᱡᱩᱜ ᱠᱟᱱ ᱛᱟᱞᱤᱧ ᱛᱮᱦᱮᱱᱟ ᱞᱮᱭᱟ ᱪᱮᱞᱠᱟ ᱪᱤᱠᱟᱹᱜ ᱠᱟᱱᱟ,
ᱚᱱᱠᱟ ᱜᱮ ᱟᱨ ᱠᱷᱮᱞ ᱨᱮᱱᱟᱜ ᱢᱮᱫᱴᱮᱱ ᱜᱩᱱᱞᱤᱧ ᱞᱮᱭᱟ ᱜᱚᱝᱠᱮ?
ᱦᱮᱸ ᱦᱮᱸ ᱞᱟᱹᱭᱵᱮᱱ᱾
ᱠᱷᱹᱮᱞ ᱨᱮᱱᱟᱜ ᱜᱩᱱ ᱫᱚ ᱦᱩᱭᱩᱜ ᱠᱟᱱᱟ ᱱᱚᱜ ᱚᱭ ᱡᱟᱦᱟᱸ ᱵᱚᱱ ᱯᱚᱨᱤᱥᱨᱚᱢ ᱫᱟ ᱩᱫᱽᱜᱟᱹᱨ ᱫᱟᱜ ᱩᱰᱩᱜᱚᱜ ᱠᱟᱱᱟ ᱦᱚᱲᱢᱚ ᱮᱠᱫᱚᱢ ᱟᱹᱰᱤ ᱱᱟ ᱯᱟᱭ ᱛᱟᱦᱮᱱᱟ ᱦᱮᱸᱥᱮ᱾
ᱦᱮᱸ ᱦᱮᱸ
ᱦᱮᱸ ᱟᱨ ᱚᱱᱟ ᱯᱚᱨᱮ ᱦᱩᱭᱩᱜ ᱠᱟᱱᱟ ᱡᱟᱦᱟᱸ ᱫᱚ ᱟᱵᱚ ᱡᱚᱢ,
ᱦᱩᱸ
ᱦᱮᱸ ᱟᱹᱰᱤ ᱵᱟᱹᱲᱛᱤ ᱵᱚᱱ ᱡᱚᱢ ᱫᱟᱲᱮᱭᱟᱜ-ᱟ᱾
ᱦᱩᱸ
ᱟᱨ ᱛᱤᱱ ᱱᱚᱢᱵᱚᱨ ᱦᱩᱭᱩᱜ ᱠᱟᱱᱟ ᱡᱟᱯᱤᱫ ᱢᱟᱱᱮ ᱦᱮᱸᱥ ᱚᱱᱟ ᱡᱟᱯ ᱡᱟᱯᱤᱫ ᱦᱮᱸ ᱮᱠᱫᱚᱢ ᱟᱹᱰᱰᱤ ᱮᱠᱫᱚᱢ ᱪᱮᱨᱦᱟ ᱡᱟᱹᱯᱤᱫ ᱦᱚᱸ ᱦᱩᱭᱩᱜ-ᱟ ᱜᱚᱝᱠᱮ᱾
ᱦᱩᱸ ᱜᱚᱝᱠᱮ ᱱᱚᱣᱟ ᱢᱮᱜᱴᱮᱱ ᱠᱷᱮᱞ ᱜᱤᱫᱽᱨᱟᱹᱣᱟᱜ ᱢᱮᱜᱴᱮᱱ ᱚᱵᱷᱟᱥ ᱚᱲᱟᱜ ᱨᱮ ᱮᱢᱱᱤ ᱫᱩᱲᱩᱵ ᱵᱚᱫᱚᱞ ᱢᱟᱴᱷ ᱥᱮᱱ ᱠᱟᱛᱮᱜ ᱡᱩᱫᱤ ᱠᱟᱹᱴᱤᱡ ᱠᱟᱹᱴᱤᱡ ᱮ ᱫᱟᱹᱲ ᱵᱟᱲᱟᱭᱟ ᱠᱟᱹᱴ ᱴᱤᱜ ᱚᱱᱮ ᱠᱮᱵᱚᱞ ᱥᱮᱱ ᱠᱟᱛᱮᱜ ᱢᱟᱱᱮ ᱠᱟᱹᱴᱤᱡ ᱮ ᱠᱟᱹᱴᱤᱡ ᱫᱟᱹᱲ ᱵᱟᱲᱟ ᱠᱮᱫᱟᱭ ᱵᱮᱭᱟᱢ ᱵᱟᱲᱟ ᱠᱮᱫᱟᱭ ᱢᱟᱴ ᱥᱟᱶᱛᱮ ᱠᱟᱹᱴᱤᱡ ᱢᱮᱫ ᱧᱮᱯᱮᱞᱮ ᱦᱤᱡᱩᱜ ᱨᱮᱦᱚᱸ ᱩᱱᱤ ᱵᱟᱭ ᱠᱷᱮᱞ ᱨᱮᱦᱚᱸ ᱢᱮᱫ ᱧᱮᱯᱮᱞ ᱠᱟᱛᱮ ᱦᱤᱡᱩᱜ ᱨᱮᱦᱚᱸᱭ ᱩᱱᱤ ᱵᱮᱥᱮ ᱵᱩᱡ ᱡᱷᱟᱹᱣᱟ ᱵᱟᱝ ᱫᱚ ᱩᱱᱠᱤᱱᱟᱜ ᱢᱮᱫᱴᱮᱱ ᱥᱟᱹᱜᱟᱹᱭ ᱢᱮᱫᱴᱮᱱ ᱛᱚᱞ ᱟᱠᱟᱱ
ᱚᱱᱟ ᱫᱚ ᱜᱚᱝᱠᱮ ᱢᱮᱜᱴᱮᱱ ᱠᱟᱛᱷᱟ ᱞᱤᱧ ᱞᱟᱹᱭᱟ ᱢᱟᱴᱷ ᱵᱮᱱ ᱪᱟᱞᱟᱣ ᱞᱮᱱᱠᱷᱟᱱ ᱫᱚ ᱟᱵᱮᱱ ᱦᱚᱸ ᱥᱩᱫᱩ ᱥᱩᱫᱩ ᱫᱚ ᱵᱟᱵᱮᱱ ᱦᱤᱡᱩᱜ-ᱟ ᱧᱮᱞ ᱵᱮᱱ ᱦᱟᱸᱜ ᱢᱤᱜ ᱫᱷᱟᱣ ᱨᱮᱦᱚᱸ ᱠᱟᱹᱴᱤᱡ ᱵᱮᱱ ᱫᱟᱹᱲ ᱟᱹᱪᱩ ᱪᱩ ᱨᱮᱦᱚᱸ ᱵᱮᱱ ᱫᱟᱹᱲ ᱟᱹᱪᱩᱨᱚᱜ ᱜᱮᱭᱟ ᱦᱮᱸ ᱛᱟᱦᱞᱮ ᱠᱷᱟᱱ ᱛᱚ ᱩᱣᱟᱹᱭ ᱜᱮᱦᱟᱸᱜ ᱚᱸᱰᱮᱵᱮᱱ ᱫᱟᱹᱨ ᱟᱹᱪᱩᱨ ᱞᱮᱱᱠᱷᱟᱱ ᱜᱮ ᱦᱚᱲᱢᱚ ᱫᱚ ᱦᱟᱸᱜ ᱠᱟᱹᱴᱤᱡ ᱫᱚ ᱱᱟᱯᱟᱭ ᱫᱚᱵᱮᱱ ᱵᱩᱡ ᱜᱮᱭᱟ᱾ ᱦᱩᱸ ᱢᱟᱱᱮ ᱟᱨ ᱪᱮᱜ ᱵᱮᱱ ᱞᱟᱹᱭᱟ ᱢᱟᱱᱮ ᱦᱚᱲᱢᱚ ᱠᱷᱚᱱᱟᱜ ᱛᱤᱱᱟᱹᱜ ᱟᱵᱮᱱ ᱩᱫᱽᱜᱟᱹᱨ ᱵᱮᱱ ᱡᱚᱨᱚ ᱫᱟᱲᱮᱭᱟᱜ-ᱟ ᱦᱮᱸ ᱩᱱᱟᱹᱜ ᱜᱮ ᱟᱵᱮᱱ ᱱᱟᱯᱟᱭ ᱦᱮᱸ ᱦᱩᱸ ᱟᱨ ᱠᱷᱮᱞᱳᱜ ᱫᱚ ᱟᱹᱰᱤ ᱜᱮ ᱞᱟᱹᱠᱛᱤ ᱠᱟᱱᱟ ᱦᱮᱸ ᱟᱵᱚ ᱟᱵᱚ ᱥᱟᱱᱛᱟᱲ ᱥᱟᱶ ᱛᱟ ᱚᱱᱠᱟᱱ ᱞᱟᱹᱴᱩ ᱡᱟᱭᱜᱟᱨᱮ ᱪᱟᱞᱟᱣ ᱟᱠᱟᱱ ᱜᱮᱭᱟ ᱳᱝᱠᱳ ᱢᱮᱱᱟᱜ ᱠᱚᱣᱟ ᱥᱟᱱᱛᱟᱲ ᱦᱚᱲ᱾ ᱠᱚ ᱦᱮᱸ ᱚᱱᱠᱟ ᱜᱮ ᱟᱵᱚ ᱦᱚᱸᱵᱚᱱ ᱪᱮᱥᱴᱟᱭ ᱢᱟ ᱡᱟᱦᱟᱸᱭ ᱠᱚᱵᱚᱱ ᱠᱷᱮᱞᱳᱜ ᱠᱟᱱᱛᱟ ᱦᱮᱸ ᱥᱮ ᱵᱟᱝ᱾
ᱦᱩᱸ ᱦᱩᱸ ᱟᱨ ᱜᱚᱝᱠᱮ ᱱᱚᱣᱟ ᱟᱵᱮᱱ ᱦᱮᱸᱼᱼ ᱱᱚᱜᱼᱱᱟ ᱡᱟᱦᱟᱸ ᱟᱵᱚ ᱠᱟᱹᱴᱤᱡ ᱠᱷᱚᱱᱟᱜ ᱢᱤᱫᱴᱮᱱ ᱚᱱᱮ ᱯᱚᱨᱤᱥᱨᱚᱢ ᱵᱟᱵᱚᱱ ᱠᱚᱨᱟᱣ ᱤᱫᱤᱭᱟᱼᱼ ᱧᱮᱞᱢᱮ ᱚᱱᱟ ᱫᱚ ᱦᱚᱲᱢᱚ ᱡᱤᱣᱤ ᱫᱚᱢᱮ ᱡᱩᱛ ᱥᱟᱺᱦᱤᱡ ᱫᱚ ᱡᱟᱹᱱᱤᱡ ᱵᱟᱝ ᱛᱟᱦᱮᱱᱟ ᱾ ᱥᱮᱠᱚ ᱵᱩᱡᱷᱟᱹᱣ ᱜᱮᱭᱟ ᱡᱟᱦᱟᱸᱭ ᱠᱚᱠᱚ ᱦᱮᱣᱟᱣ ᱠᱟᱱ᱾ ᱟᱹᱞᱤᱧ ᱫᱩᱞᱤᱧ ᱢᱚᱱᱮᱭᱟ ᱟᱹᱞᱤᱧ ᱫᱚ ᱫᱚᱢᱮ ᱮᱠᱴᱟ ᱫᱚ ᱵᱟᱹᱞᱤᱧ ᱦᱮᱸ ᱦᱮᱸ ᱦᱮᱸ ᱞᱟᱹᱭ ᱵᱤᱱ
ᱱᱟ ᱟᱵᱮᱱ ᱫᱚᱵᱮᱱ ᱠᱷᱮᱞ ᱦᱮᱣᱟᱣ ᱠᱟᱱᱟ ᱠᱷᱮᱞᱳᱜ ᱠᱟᱱ ᱜᱮᱭᱟᱵᱮᱱ ᱦᱮᱸ ᱥᱮ ᱱᱤᱛ ᱦᱮᱛᱚᱜ ᱦᱟᱸᱜ ᱡᱩᱫᱤ ᱪᱷᱟᱴᱠᱟ ᱠᱷᱟᱸᱜ ᱠᱷᱮᱞ ᱵᱮᱱ ᱵᱟᱹᱜᱤ ᱜᱚᱫᱟ ᱛᱟᱦᱚᱞᱮ ᱠᱷᱟᱱ ᱫᱚ ᱟᱵᱮᱱ ᱦᱚᱸ ᱦᱚᱲᱢᱚ ᱡᱤᱣᱤ ᱫᱚ ᱟᱹᱰᱤ ᱞᱟᱸᱜᱟ ᱜᱮᱵᱮᱱ ᱵᱩᱡᱟ᱾
ᱦᱮᱸ ᱦᱮᱸ ᱞᱟᱸᱜᱟ ᱢᱟᱱᱮ ᱢᱟᱱᱮ ᱫᱟᱠᱟ ᱦᱚᱸ ᱵᱟᱭ ᱡᱚᱢᱚᱜᱼᱟ ᱾
ᱦᱮᱸ ᱟᱨ ᱡᱟᱦᱟᱸᱭ ᱠᱚᱫᱚ ᱦᱟᱸᱜ ᱧᱮᱞ ᱠᱚᱵᱮᱱ ᱩᱝᱠᱩ ᱫᱚ ᱛᱤᱥᱦᱚᱸ ᱠᱷᱮᱞ ᱜᱮ ᱦᱟᱸᱜ ᱵᱟᱠᱚ ᱠᱷᱮᱞ ᱠᱟᱜᱼᱟ᱾
ᱟ ᱦᱳᱭ ᱦᱳᱭ ᱦᱳᱭ᱾
ᱦᱳᱭ, ᱟᱫᱚ ᱩᱱᱠᱩ ᱫᱚ ᱦᱟᱸᱜ ᱧᱮᱞ ᱠᱚᱢ ᱩᱝᱠᱩ ᱫᱚ ᱚᱝᱠᱟ ᱚᱱᱟᱜᱮ ᱴᱷᱤᱠ ᱛᱟᱠᱚ᱾
ᱦᱳᱭ ᱜᱚᱝᱠᱮ ᱚᱱᱮ ᱚᱱᱟᱜᱮ᱾
ᱦᱮᱸ ᱟᱨ ᱟᱹᱞᱤᱧ ᱜᱮ ᱡᱮᱢᱚᱱ ᱦᱟᱸᱜ ᱠᱷᱮᱞᱳᱜ ᱫᱚ ᱵᱟᱹᱞᱤᱧ ᱪᱟᱞᱟᱜ ᱨᱮᱦᱚᱸ ᱱᱮᱛᱟᱨ ᱫᱚ ᱾ ᱟᱫᱚ ᱛᱚᱵᱮ ᱨᱩᱢ ᱨᱮᱜᱮ ᱦᱟᱸᱜ ᱠᱟᱹᱴᱤᱡ ᱵᱮᱭᱟᱢ ᱠᱚᱫᱚᱞᱤᱧ ᱠᱚᱨᱟᱣ ᱜᱮᱭᱟᱞᱤᱧ ᱠᱟᱹᱴᱤᱡ ᱨᱮᱦᱚᱸ ᱾
ᱦᱩᱸ ᱦᱩᱸ
ᱢᱟᱱᱮ ᱵᱮᱭᱟᱢ ᱠᱚ ᱱᱟᱥᱮᱱᱟᱜᱼᱼ ᱱᱟᱥᱮᱱᱟᱜ ᱩᱫᱽᱜᱟᱹᱨ ᱨᱮᱦᱚᱸ ᱢᱟᱱᱮ ᱯᱮᱲᱮ ᱯᱮᱲᱮ ᱡᱩᱫᱤ ᱡᱚᱨᱚᱜ ᱛᱟᱹᱞᱤᱧᱟ ᱤᱱᱟᱹ ᱨᱮᱦᱚᱸ ᱟᱹᱰᱤ ᱢᱟᱱᱮ ᱵᱮᱥ ᱞᱤᱧ ᱵᱩᱡᱟ ᱾
ᱦᱩᱸ ᱢᱚᱱᱮᱨᱮ ᱢᱟᱱᱮ ᱢᱮᱫ ᱛᱮ ᱧᱮᱞᱼᱼ ᱢᱟᱱᱮ ᱨᱟᱹᱥᱠᱟᱹ ᱡᱮᱢᱚᱱ ᱚᱱᱮ ᱠᱚ ᱞᱟᱹᱭᱼᱼ ᱚᱱᱮ ᱢᱮᱫ ᱢᱮᱜ ᱢᱮᱫ ᱥᱤᱵᱤᱞ ᱥᱟᱥᱟᱝ ᱛᱮ ᱢᱚᱪᱟ ᱥᱤᱵᱤᱞ ᱵᱩᱞᱩᱝᱼᱼ
ᱦᱮᱸ ᱜᱚᱝᱠᱮ ᱦᱮᱸ ᱦᱮᱸ ᱦᱮᱸ ᱮᱠᱫᱚᱢ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱾ ᱦᱮᱸ ᱟᱫᱚ ᱚᱱᱮ ᱚᱱᱟ ᱛᱮᱫᱚ ᱱᱤᱛᱳᱜ ᱢᱟ ᱢᱟᱴᱷ ᱨᱮᱢᱟ ᱦᱟᱸᱜᱼᱼ ᱪᱟᱞᱟᱣ ᱞᱮᱱᱠᱷᱟᱱ ᱠᱟᱹᱴᱤᱡ ᱵᱟᱲᱛᱤ ᱜᱮ ᱠᱷᱟᱴᱟᱜ ᱦᱩᱭᱩᱜ-ᱟ ᱥᱮᱼᱼ
ᱦᱮᱸ ᱦᱮᱸ ᱦᱮᱸ᱾
ᱟᱫᱚ ᱚᱱᱛᱚ ᱛᱚ ᱩᱱᱟᱹᱜ ᱢᱟᱨᱮ ᱡᱟᱦᱟᱸ ᱟᱹᱞᱤᱧ ᱚᱲᱟᱜ ᱨᱮᱞᱤᱧ ᱛᱟᱦᱮᱸᱱᱟ ᱚᱱᱼᱼ ᱜᱮ ᱟᱹᱞᱤᱧ ᱫᱚ ᱠᱟᱹᱴᱤᱡ ᱞᱤᱧ ᱵᱮᱭᱟᱢ ᱵᱟᱲᱟᱭᱟ ᱠᱟᱹᱴᱤᱡ ᱱᱟᱥᱮ ᱱᱟᱥᱮ ᱩᱫᱽᱜᱟᱹᱨᱼᱼ